ᱦᱮᱸ ᱜᱚᱝᱠᱮ ᱟᱸᱡᱚᱢ ᱧᱟᱢ ᱫᱟᱹᱵᱤᱱ
ᱦᱚᱭ ᱜᱚ-
ᱦᱮᱞᱳ
ᱚᱦ ᱦᱳᱭ ᱦᱳᱭ ᱦᱩᱸ ᱟᱨ ᱟᱹᱞᱤᱧ ᱦᱚᱸ ᱟᱹᱵᱤᱱᱟᱜ ᱨᱚᱲ ᱫᱚ ᱟᱹᱰᱤ ᱨᱤᱞᱟᱹᱢᱟᱞᱟ ᱥᱟᱺᱦᱤᱡ ᱰᱟᱹᱰᱤ ᱫᱟᱜ ᱠᱩᱧ ᱞᱮᱠᱟ ᱜᱮᱞᱤᱧ ᱟᱸᱡᱚᱢ ᱧᱟᱢᱮᱫ ᱛᱟᱵᱤᱱᱟ ᱨᱚᱲ
ᱯᱷᱟᱨᱪᱟ ᱰᱟᱹᱰᱤ ᱫᱟᱜ ᱠᱩᱧ ᱞᱮᱠᱟ ᱾
ᱟᱪᱪᱷᱟ ᱛᱟᱦᱞᱮ ᱜᱚᱝᱠᱮ ᱱᱟᱯᱟᱭ ᱵᱟᱲᱟ ᱜᱮᱭᱟᱵᱤᱱ?
ᱦᱚᱭ ᱜᱚᱝᱠᱮ ᱪᱟᱸᱫᱚ ᱵᱚᱸᱜᱟ ᱟᱹ ᱫᱩᱞᱟᱹᱲ ᱛᱮ ᱱᱤᱛᱚᱜ ᱞᱮᱠᱟ ᱛᱚ ᱱᱟᱯᱟᱭ ᱜᱮ ᱢᱮᱱᱟᱜ ᱞᱤᱧᱟᱹ ᱾ ᱯᱚᱨᱮ ᱨᱮᱱᱟᱜ ᱢᱟ ᱵᱟᱵᱚᱱ ᱵᱟᱲᱟᱭ ᱠᱟᱜ ᱪᱮᱫ ᱵᱚᱱ ᱪᱤᱠᱟᱹᱜ
ᱦᱳᱭ ᱦᱳᱭ ᱛᱟᱭᱚᱢ ᱵᱤᱫᱟᱹᱞ ᱫᱚ ᱚᱦᱚᱵᱤᱱ ᱞᱟᱹᱭ ᱠᱮᱭᱟ ᱥᱮ ᱾
ᱦᱳᱭ
ᱛᱟᱦᱞᱮ ᱜᱚᱝᱠᱮ ᱚᱲᱟᱜ ᱜᱷᱟᱨᱚᱸᱡᱽ ᱠᱚᱨᱮ ᱦᱚᱸ?
ᱦᱳᱭ ᱚᱲᱟᱜ ᱠᱚᱨᱮ ᱦᱚᱸ ᱱᱟᱯᱟᱭ ᱵᱟᱲᱟ ᱜᱮ ᱟᱫᱚ ᱫᱩᱫᱩ ᱜᱳ ᱠᱟᱹᱴᱤᱡ ᱪᱩᱞᱩᱝ ᱵᱚᱭᱮᱥ ᱵᱟᱲᱦᱟᱣ ᱟᱠᱟᱱ ᱛᱟᱞᱮᱭᱟᱭ ᱾ ᱟᱫᱚ ᱛᱟᱲᱟᱢ ᱠᱚ ᱚᱱᱠᱟ ᱢᱚᱸᱡᱽ ᱪᱮᱦᱨᱟ ᱵᱟᱭ ᱫᱟᱲᱮᱭᱟᱜ ᱠᱟᱱᱟ ᱾
ᱚ ᱟᱪᱪᱷᱟ ᱟᱪᱪᱷᱟ ᱦᱳᱭ ᱟᱫᱚ ᱵᱚᱭᱮᱥ ᱚᱦᱚ ᱦᱳᱭ ᱦᱳᱭ ᱟᱫᱚ ᱚᱱᱟ ᱠᱚᱫᱚ ᱧᱮᱞ ᱵᱤᱱ ᱵᱚᱭᱮᱥ ᱢᱟᱛᱚ ᱦᱳᱭ ᱤᱫᱤᱜ ᱜᱮᱭᱟ ᱥᱮ ᱟᱨ- ᱚᱱᱟ ᱠᱚᱫᱚ ᱵᱟᱵᱚᱱ ᱟᱴᱚᱠ ᱫᱟᱲᱮᱭᱟᱜ-ᱟ ᱾
ᱦᱚᱭ ᱜᱚᱝᱠᱮ ᱵᱚᱭᱮᱥ ᱠᱚᱦᱚᱸ ᱚᱱᱠᱟ ᱯᱟᱨᱚᱢ ᱟᱠᱟᱱ ᱛᱟᱭᱟ ᱱᱳᱵᱵᱚᱭ ᱜᱟᱱ ᱦᱩᱭᱩᱜ ᱠᱟᱱ ᱛᱟᱭᱟ ᱛᱚ ᱟᱫᱚ ᱛᱤᱱᱟᱹᱜ ᱫᱤᱱ ᱟᱨᱚ ᱫᱟᱲᱮ ᱛᱟᱦᱮᱸᱱᱟ
ᱟᱪᱪᱷᱟ ᱟᱪᱪᱷᱟ ᱛᱟᱦᱟᱣᱞᱮ ᱪᱤᱠᱟᱹ ᱛᱮᱵᱤᱱ ᱚᱱᱟ ᱫᱚᱠᱚ
ᱚᱱᱠᱟ ᱫᱚ ᱦᱩᱭᱩᱜ ᱜᱮᱭᱟ ᱡᱚᱠᱷᱚᱱ ᱵᱚᱱ ᱡᱟᱱᱟᱢ ᱟᱠᱟᱱᱟ ᱥᱮ ᱚᱱᱠᱟ ᱦᱟᱲᱟᱢ ᱫᱚ ᱦᱩᱭᱩᱜ ᱜᱮᱭᱟ ᱥᱮ ᱾
ᱦᱳᱭ ᱦᱳᱭ
ᱦᱳᱭ
ᱜᱚᱝᱠᱮ ᱛᱟᱦᱞᱮ ᱟᱹᱵᱤᱱ ᱫᱚ ᱱᱟᱯᱟᱭ ᱵᱟᱲᱟ ᱜᱮᱭᱟ ᱵᱤᱱ?
ᱦᱳᱭ ᱜᱚᱝᱠᱮ ᱟᱹᱞᱤᱧ ᱫᱚ ᱱᱤᱛᱚᱜ ᱫᱚ ᱱᱤᱭᱟᱹ ᱜᱷᱟᱹᱲᱤᱠ ᱫᱚ ᱱᱟᱯᱟᱭ ᱜᱮ ᱢᱮᱱᱟᱜ ᱟᱠᱟᱫ ᱞᱤᱧᱟᱹ ᱟᱹᱞᱤᱧ ᱦᱚᱸ ᱚᱱᱠᱟ ᱪᱟᱸᱫᱚ ᱣᱟᱜ ᱫᱩᱞᱟᱹᱲ ᱠᱚᱛᱮ ᱜᱮ ᱱᱟᱯᱟᱭ ᱜᱮ ᱢᱮᱱᱟᱜ ᱟᱠᱟᱜ ᱞᱤᱧᱟ ᱾
ᱦᱩᱸ ᱱᱟᱯᱟᱭ ᱛᱟᱦᱮᱱ ᱠᱷᱟᱱ ᱜᱮ ᱱᱟᱯᱟᱭ ᱾
ᱦᱳᱭ ᱦᱳᱭ ᱱᱟᱯᱟᱭ ᱛᱟᱦᱮᱱ ᱠᱷᱟᱱᱜᱮ ᱱᱟᱯᱟᱭ ᱟᱨ ᱱᱤᱭᱟᱹ ᱜᱷᱟᱹᱲᱤᱠ ᱫᱚ ᱱᱟᱯᱟᱭ ᱛᱟᱦᱮᱸ ᱫᱚ ᱞᱟᱹᱠᱛᱤᱭᱟᱱ ᱠᱟᱱ ᱜᱮᱭᱟ ᱥᱮ ᱾
ᱦᱳᱭ ᱦᱳᱭ
ᱡᱮ ᱦᱩᱛᱩ ᱪᱟᱥ ᱫᱤᱱ ᱠᱚ ᱦᱤᱡᱩᱜ ᱠᱟᱱ ᱛᱟᱵᱚᱱᱟ ᱾
ᱦᱳᱭ ᱦᱳᱭ
ᱛᱟᱦᱞᱮ ᱱᱤᱭᱟᱹ ᱜᱷᱟᱹᱲᱤᱡ ᱫᱚ ᱱᱟᱯᱟᱭ ᱫᱚ ᱞᱟᱹᱠᱛᱤ ᱭᱟᱵᱚᱱ ᱠᱟᱱ ᱜᱮᱭᱟ ᱾
ᱦᱳᱭ ᱦᱳᱭ
ᱟᱨ ᱜᱚᱝᱠᱮ ᱛᱟᱦᱞᱮ ᱢᱮᱱ ᱮᱫᱟᱞᱤᱧ ᱱᱤᱛᱚᱜ ᱫᱚ ᱚᱠᱟ ᱥᱟᱛᱟᱢ ᱛᱮᱞᱟᱝ ᱜᱟᱞᱢᱟᱨᱟᱣ ᱞᱮᱠᱷᱟᱱ ᱠᱟᱹᱴᱤᱡ ᱜᱟᱹᱦᱤ ᱵᱟᱝ ᱦᱩᱭ ᱠᱚᱜ-ᱟ?
ᱚᱦᱚ ᱥᱟᱛᱟᱢ ᱫᱚ ᱦᱳᱭ ᱥᱟᱛᱟᱢ ᱛᱮᱢᱟ ᱜᱟᱞᱢᱟᱨᱟᱣ ᱞᱮᱠᱷᱟᱱ ᱫᱚ ᱱᱟᱯᱟᱭ ᱠᱚᱜ ᱜᱮᱭᱟ ᱥᱮ ᱾
ᱦᱳᱭ ᱦᱳᱭ ᱛᱟᱦᱞᱮ ᱜᱚᱝᱠᱮ ᱟᱹᱞᱤᱧ ᱞᱤᱧ ᱜᱚᱴᱟ ᱛᱟᱦᱞᱮ ᱟᱹᱞᱤᱧ ᱞᱤᱧ ᱞᱟᱹᱭᱟᱹᱵᱤᱱ ᱠᱟᱱᱟ ᱾
ᱟᱪᱪᱷᱟ ᱞᱟᱹᱭ ᱵᱤᱱ ᱛᱟᱦᱞᱮ, ᱥᱟᱛᱟᱢ ᱛᱮ ᱜᱟᱞᱢᱟᱨᱟᱣ ᱤᱫᱤ ᱞᱮᱠᱷᱟᱱ ᱱᱟᱯᱟᱭ ᱠᱚᱜ-ᱟ?
ᱦᱳᱭ ᱦᱳᱭ
ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜ-ᱟ,
ᱳᱭ ᱜᱚᱝᱠᱮ ᱛᱟᱦᱚᱞᱮ ᱞᱤᱧ ᱢᱮᱱ ᱫᱟ ᱚᱱᱛᱮ ᱟᱯᱮ ᱥᱮᱫ ᱫᱚ ᱚᱱᱠᱟ ᱥᱚᱨᱦᱟᱭ ᱠᱚ ᱵᱟᱦᱟ ᱠᱚᱫᱚ ᱦᱩᱭᱩᱜ ᱜᱮᱭᱟ?
ᱦᱮᱸ ᱜᱚᱢᱠᱮ ᱟᱞᱮ ᱥᱮᱫ ᱫᱚ ᱱᱟᱜ-ᱠᱷᱟᱱ ᱧᱮᱞ ᱞᱮᱠᱷᱟᱱ ᱥᱚᱨᱦᱟᱭ ᱥᱮ ᱵᱟᱦᱟ ᱥᱮ ᱢᱟᱜ ᱢᱚᱬᱮ ᱥᱮ ᱫᱟᱸᱥᱟᱭ ᱥᱮ ᱠᱟᱨᱟᱢ ᱠᱚ ᱦᱩᱭ ᱵᱟᱲᱟᱜ ᱜᱮᱭᱟ ᱡᱷᱚᱛᱚ ᱜᱮ ᱾
ᱜᱚᱢᱠᱮ ᱛᱟᱦᱚᱞᱮ ᱢᱮᱱ ᱫᱟᱞᱤᱧ ᱚᱱᱟ ᱥᱚᱨᱦᱟᱭ ᱵᱟᱨᱮ ᱛᱮ ᱠᱟᱹᱴᱤᱡ ᱵᱤᱱ ᱞᱟᱹᱭᱟᱞᱤᱧ ᱠᱮ ᱪᱮᱫ ᱞᱮᱠᱟ ᱟᱯᱮ ᱥᱮᱫ ᱫᱚ ᱥᱚᱨᱦᱟᱭ ᱠᱚ ᱦᱩᱭᱩᱜ ᱜᱮᱭᱟ?
ᱟᱪᱪᱷᱟ ᱟᱪᱪᱷᱟ ᱥᱚᱨᱦᱟᱭ ᱵᱟᱨᱮ ᱛᱮ ᱵᱟᱝ
ᱦᱳᱭ
ᱠᱟᱛᱷᱟ ᱨᱮ ᱞᱟᱹᱭ ᱢᱮᱱᱟᱜ ᱟᱠᱟᱫᱟ ᱥᱮ᱾ ᱜᱳᱢᱠᱮ ᱞᱟᱹᱭ ᱮᱫᱟᱞᱤᱧ ᱡᱟᱦᱟᱸᱱᱟᱜ ᱵᱨᱮᱠᱜᱨᱟᱣᱩᱱᱰ ᱨᱮᱵᱤᱱ ᱟᱸᱡᱚᱢ ᱠᱮᱜ-ᱟ ᱠᱤ?
ᱦᱳᱭ ᱦᱳᱭ, ᱠᱟᱹᱴᱤᱡ ᱠᱟᱹᱴᱤᱡ ᱟᱸᱡᱚᱢᱚᱜ ᱠᱟᱱᱟ ᱚᱱᱠᱟ ᱮᱱᱟ ᱨᱩᱭ ᱱᱤᱛᱚᱜ ᱫᱚ ᱵᱟᱞᱤᱧ ᱟᱸᱡᱚᱢ ᱧᱟᱢ ᱮᱫᱟ᱾
ᱟᱫᱚ ᱜᱚᱢᱠᱮ ᱚᱱᱠᱟ ᱤᱱᱠᱟᱹ ᱫᱚ ᱚᱲᱟᱜ ᱠᱚᱨᱮ ᱜᱮ ᱢᱮᱱᱟᱜ ᱠᱟᱜ ᱞᱤᱧᱟᱹ ᱛᱚ
ᱦᱳᱭ ᱦᱳᱭ᱾
ᱟᱫᱚ ᱚᱠᱟ ᱥᱟᱭᱤᱰ ᱛᱮ ᱠᱟᱹᱴᱤᱡ ᱠᱚ ᱨᱟᱥᱛᱟ ᱫᱷᱟᱨᱮ ᱨᱮᱜᱮ ᱚᱲᱟᱜ ᱛᱟᱞᱮ ᱛᱚ᱾
ᱦᱳᱭ
ᱟᱫᱚ ᱛᱟᱦᱚᱞᱮ ᱚᱱᱠᱟᱜᱮ ᱢᱤᱫ ᱦᱚᱲ ᱢᱟᱱᱮ ᱚᱱᱠᱟ ᱠᱟᱹᱴᱤᱡ ᱜᱤᱫᱽᱨᱟᱹ᱾
ᱦᱳᱭ,
ᱚᱱᱠᱟ ᱵᱟᱪᱪᱟ ᱜᱤᱫᱽᱨᱟᱹ ᱫᱟᱠᱟ ᱠᱚ ᱡᱚᱢ ᱦᱚᱪᱚᱭᱮ ᱠᱟᱱᱟ᱾
ᱦᱳᱭ ᱦᱳᱭ᱾
ᱛᱮᱦᱮᱧ ᱜᱮ ᱱᱟᱜ ᱠᱷᱟᱱ, ᱟᱫᱚ ᱚᱱᱟ ᱜᱮ ᱠᱟᱹᱴᱤᱡ ᱠᱚ ᱨᱩ ᱤᱫᱤ ᱠᱮᱫᱟ᱾ ᱟᱫᱚ ᱚᱱᱟᱜᱮ ᱠᱟᱹᱴᱤᱡ ᱪᱷᱲᱮ ᱜᱚᱫ ᱱᱟ᱾
ᱦᱳᱭ ᱦᱳᱭ, ᱦᱩᱭ ᱚᱱᱟ ᱠᱚ ᱫᱚ ᱵᱟᱝ ᱯᱨᱚᱵᱽᱞᱮᱢᱚᱜ-ᱟ ᱢᱟ ᱟᱫᱚ, ᱪᱮᱜ ᱚᱱᱟ ᱥᱚᱨᱦᱟᱭ ᱵᱟᱨᱮᱛ ᱠᱟᱹᱴᱤᱡ ᱞᱟᱹᱭᱟᱜ ᱵᱤᱱ ᱡᱟᱦᱟᱱᱟᱜ ᱜᱮ᱾
ᱟᱪᱪᱷᱟ ᱟᱪᱪᱷᱟ, ᱦᱳᱭ ᱦᱳᱭ ᱦᱳᱭ, ᱥᱚᱨᱦᱟᱭ ᱵᱟᱨᱮ ᱛᱮᱜᱮᱵᱤᱱ ᱞᱟᱹᱭ ᱠᱮᱜᱼᱟ ᱛᱚ ᱵᱟᱝ?
ᱦᱳᱭ᱾
ᱟᱫᱚ ᱜᱚᱝᱠᱮ ᱱᱟᱜ ᱠᱷᱟᱱ ᱧᱮᱞ ᱵᱤᱱ ᱥᱚᱨᱦᱟᱭ ᱫᱚ ᱟᱵᱚ- ᱯᱟᱹᱦᱤᱞ ᱦᱟᱯᱲᱟᱢ ᱠᱟᱛᱷᱟ ᱞᱟᱹᱭ ᱞᱮᱠᱟᱛᱮ ᱢᱮᱱᱟᱜ ᱟᱠᱟᱫᱟ, ᱥᱚᱨᱦᱟᱭ ᱫᱚ ᱟᱵᱚ ᱥᱟᱱᱛᱟᱲᱟᱜ ᱟᱹᱰᱤ ᱞᱟᱹᱴᱷᱩ ᱯᱚᱨᱚᱵᱽ ᱠᱟᱱ᱾ ᱛᱟᱵᱚᱱᱟ, ᱡᱟᱦᱟᱸ ᱫᱚᱵᱚᱱ ᱢᱮᱛᱟᱜ ᱠᱟᱱᱟ ᱦᱟᱹᱛᱤ ᱞᱮᱠᱟᱱ ᱥᱚᱨᱦᱟᱭ,
ᱦᱳᱭ ᱜᱚᱢᱠᱮ ᱥᱟ. ᱨᱤ ᱠᱟᱛᱷᱟ ᱜᱮ ᱵᱮᱱ ᱞᱟᱹᱭ ᱪᱚ ᱠᱮᱫᱟ
ᱦᱳᱭ ᱦᱳᱭ᱾ ᱟᱫᱚ ᱱᱟᱜ ᱠᱷᱟᱱ ᱚᱱᱟ ᱫᱚ ᱞᱟᱹᱭ ᱢᱮᱱᱟᱜ ᱟᱠᱟᱫᱼᱟ ᱥᱚᱨᱦᱟᱭ ᱫᱚ ᱢᱚᱬᱮ ᱥᱤᱧ ᱥᱮ ᱢᱚᱬᱮ ᱧᱤᱫᱟᱹ ᱵᱚᱱ ᱢᱟᱱᱟᱣᱟ᱾
ᱦᱳᱭ ᱜᱚᱢᱠᱮ᱾
ᱟᱫᱚ ᱜᱚᱢᱠᱮ ᱟᱹᱞᱤᱧ ᱥᱮᱫ ᱫᱚ ᱚᱱᱠᱟ ᱧᱮᱞ ᱞᱮᱠᱷᱟᱱ ᱫᱚ ᱢᱚᱬᱮ ᱥᱤᱧ ᱥᱮ ᱢᱚᱬᱮ ᱧᱤᱫᱟᱹ ᱫᱚ ᱱᱟᱜ ᱠᱷᱟᱱ ᱵᱟᱞᱮ ᱢᱟᱱᱟᱣ ᱜᱮᱭᱟ᱾
ᱜᱚᱝᱠᱮ ᱛᱟᱦᱞᱮ ᱪᱮᱫ ᱞᱮᱠᱟ ᱯᱮ ᱢᱟᱱᱟᱣ ᱜᱮᱭᱟ ᱚᱱᱛᱮ ᱫᱚ?
ᱟᱞᱮ ᱥᱮᱫ ᱫᱚ ᱱᱟᱜ ᱠᱷᱟᱱ ᱯᱮ ᱢᱟᱦᱟᱞᱮ ᱢᱟᱱᱟᱣᱟ ᱥᱚᱦᱨᱟᱭ ᱫᱚ᱾
ᱢᱩᱪᱟᱹᱫ ᱠᱟᱛᱮᱫ ᱢᱟ ᱠᱟᱹᱴᱤᱡ ᱵᱤᱱ ᱞᱟᱹᱭ ᱥᱚᱫᱚᱨ ᱟᱹᱞᱤᱧ ᱠᱮᱭᱟ᱾
ᱦᱳᱭ ᱦᱳᱭ ᱦᱳᱭ, ᱯᱮ ᱢᱟᱦᱟ ᱫᱚ ᱡᱟᱦᱟᱸ ᱚᱱᱠᱟ ᱵᱟᱦᱟ ᱵᱤᱱ ᱟᱸᱡᱚᱢ ᱠᱟᱜ ᱜᱮᱭᱟ ᱛᱚ?
ᱦᱳᱭ ᱜᱳᱢᱠᱮ᱾
ᱦᱳᱭ, ᱵᱟᱦᱟ ᱞᱮᱠᱟᱜᱮ ᱱᱟᱜ ᱠᱷᱟᱱ ᱟᱞᱮ ᱫᱚ ᱚᱱᱠᱟ ᱥᱚᱨᱦᱟᱭ ᱨᱮ ᱢᱮᱱᱟᱜ ᱟᱠᱟᱜ-ᱟᱭ ᱡᱟᱦᱟᱸ ᱫᱚ ᱩᱢ ᱢᱟᱦᱟ᱾ ᱟᱨ ᱥᱟᱹᱨᱫᱤ ᱢᱟᱦᱟ ᱟᱨ ᱡᱟᱞᱮ ᱢᱟᱦᱟ᱾
ᱦᱳᱭ᱾
ᱟᱫᱚ ᱚᱱᱠᱟᱜᱮ ᱱᱟᱜ ᱠᱷᱟᱱ ᱥᱚᱦᱨᱟᱭ ᱨᱮ ᱢᱮᱱᱟᱜ ᱟᱠᱟᱫ ᱩᱢ ᱢᱟᱦᱟ, ᱥᱟ. ᱨᱫᱤ ᱢᱟᱦᱟ, ᱡᱟᱞᱮ ᱢᱟᱦᱟ᱾
ᱦᱩᱸ᱾
ᱟᱫᱚ ᱚᱱᱠᱟ ᱜᱮ ᱩᱢ ᱦᱤᱞᱳᱜ ᱫᱚ ᱚᱱᱠᱟ ᱰᱟᱹᱝᱨᱤ ᱠᱚᱞᱮ ᱪᱷᱩᱢᱵᱽᱲᱟᱹᱣ ᱵᱟᱲᱟ ᱠᱚᱣᱟ ᱥᱮ ᱟᱹᱨᱩᱵ ᱵᱟᱲᱟᱠᱟᱛᱮ ᱥᱩᱱᱩᱢ ᱠᱚ ᱚᱡᱚᱜ ᱵᱟᱲᱟᱠᱟᱛᱮ
ᱦᱮᱭ ᱦᱩᱭ᱾
ᱰᱟᱹᱟᱝᱨᱤ ᱠᱚ ᱡᱟᱜᱟᱣ ᱵᱟᱲᱟᱭ ᱦᱩᱭᱩᱜ ᱜᱮᱭᱟ᱾
ᱦᱳᱭ᱾
ᱩᱱ ᱦᱤᱞᱳᱜ ᱫᱚ ᱡᱮᱫᱤᱱ ᱩᱢ ᱦᱳᱞᱳᱜ᱾
ᱦᱳᱭ᱾
ᱟᱨ ᱡᱮᱫᱤᱱ ᱥᱟᱹᱨᱫᱤ,
ᱦᱩᱭ ᱾
ᱥᱟᱹᱨᱫᱤ ᱦᱤᱞᱳᱜ ᱫᱚ ᱚᱱᱠᱟ ᱞᱮ ᱠᱷᱩᱱᱴᱟᱹᱣ ᱵᱟᱲᱟ ᱠᱚᱣᱟ ᱾
ᱦᱳᱭ ᱾
ᱟᱵᱮᱱ ᱥᱮᱫ ᱠᱷᱩᱱᱴᱟᱹᱣ ᱦᱩᱭᱩᱜ ᱜᱮᱭᱟ ᱥᱮ ᱵᱟᱝ ᱰᱟᱝᱨᱤ ᱠᱚ ᱾
ᱦᱳᱭ ᱜᱚᱢᱠᱮ ᱟᱞᱮᱥᱮ ᱱᱚᱛᱮ ᱫᱚᱢᱮ ᱞᱮ ᱠᱷᱩᱱᱴᱤ ᱠᱚᱜ ᱜᱮᱭᱟ ᱰᱟᱝᱨᱤ ᱠᱚ
ᱟᱪᱷᱟ ᱟᱪᱷᱟ ᱟᱪᱷᱟ ᱛᱟᱦᱚᱞᱮ ᱟᱹᱞᱤᱧ ᱞᱤᱧ ᱞᱟᱹᱭ ᱞᱮᱜᱮ ᱛᱟᱨᱯᱚᱨᱮ ᱟᱹᱵᱤᱱ ᱥᱮᱱᱟᱜᱟᱜ ᱦᱚᱸᱵᱤᱱ ᱞᱟᱹᱭ ᱟᱹᱞᱤᱧᱟ ᱾
ᱦᱳᱭ ᱜᱚᱝᱠᱮ ᱾
ᱛᱟᱦᱚᱞᱮ ᱚᱱᱠᱟ ᱥᱟᱹᱨᱫᱤ ᱦᱤᱞᱳᱜ ᱫᱚ ᱰᱟᱝᱨᱤ ᱠᱚᱞᱮ ᱠᱷᱩᱱᱴᱟᱹᱣ ᱠᱚᱣᱟ ᱾
ᱦᱳᱭ ᱾
ᱠᱷᱩᱱᱴᱟᱹᱣ ᱵᱟᱲᱟ ᱠᱟᱛᱮᱫ ᱚᱱᱠᱟ ᱟᱹᱭᱩᱵ ᱵᱮᱲᱟ ᱫᱚᱞᱮ ᱮᱱᱮᱡ ᱥᱮᱨᱮᱧᱟ ᱾
ᱦᱩᱭ ᱾
ᱢᱤᱫ ᱧᱤᱫᱟᱹ ᱞᱮ ᱮᱱᱮᱡ ᱥᱮᱨᱮᱧᱟ ᱛᱟᱨᱯᱚᱨᱮ ᱫᱚᱥᱟᱨ ᱦᱤᱞᱳᱜ ᱫᱚ ᱚᱱᱠᱟ ᱡᱟᱞᱮ ᱢᱟᱦᱟ ᱡᱟᱦᱟᱸ ᱫᱚᱵᱚᱱ ᱢᱮᱛᱟᱜ ᱠᱟᱱᱟ ᱾
ᱦᱩᱭ ᱦᱩᱭ ᱾
ᱩᱱ ᱦᱟᱜ ᱦᱚᱸ ᱠᱟᱹᱴᱤᱡ ᱡᱟᱞᱮ ᱠᱟᱛᱮᱫ ᱜᱮ ᱟᱫᱚ ᱟᱞᱮ ᱫᱚ ᱪᱟᱵᱟᱭᱮᱱᱟ ᱾
ᱦᱳᱭ ᱾
ᱚᱱᱮ ᱚᱱᱠᱟ ᱟᱞᱮ ᱥᱮᱫ ᱫᱚ ᱦᱩᱭᱩᱜᱼᱟ ᱥᱚᱨᱦᱟᱭ ᱾ ᱟᱨ ᱟᱞᱤᱧ ᱥᱮᱫ ᱫᱚ ᱱᱟᱜ ᱠᱷᱟᱱ ᱟᱹᱰᱤ ᱴᱚᱴᱷᱟ ᱜᱮᱞᱤᱧ ᱟᱸᱡᱚᱢ ᱠᱮᱫᱟ ᱚᱱᱠᱟ ᱥᱚᱨᱦᱟᱭ ᱠᱚᱨᱮᱜ ᱫᱚᱠᱚ ᱯᱤᱴᱷᱟᱹ ᱵᱟᱲᱟᱭ ᱜᱮᱭᱟ
ᱦᱳᱭ ᱾
ᱟᱨ ᱟᱹᱞᱤᱧ ᱥᱮᱫ ᱫᱚ ᱜᱚᱝᱠᱮ ᱱᱟᱜ ᱠᱷᱟᱱ ᱯᱤᱴᱷᱟᱹ ᱠᱚᱫᱚ ᱵᱟᱞᱮ ᱯᱤᱴᱷᱟᱹ ᱭᱟᱹ ᱱᱟᱦᱜ ᱠᱷᱟᱱ ᱥᱚᱦᱚᱨᱟᱭ ᱠᱚᱨᱮᱫ ᱫᱚ
ᱟᱪᱷᱟ ᱟᱪᱷᱟ ᱾
ᱦᱮᱸ ᱟᱫᱚ ᱾ ᱟᱞᱮᱥᱮᱫ ᱫᱚ ᱯᱤᱴᱷᱟᱹ ᱵᱚᱞᱛᱮ ᱫᱚ ᱥᱟᱠᱨᱟᱛ ᱟᱨ ᱨᱩᱸᱰᱟᱹ ᱜᱮᱞᱮ ᱯᱤᱴᱷᱟᱹᱭᱟ ᱵᱟᱠᱷᱟᱱ ᱫᱚ ᱮᱴᱟᱜ ᱯᱚᱨᱚᱵᱽ ᱠᱚᱨᱮ ᱫᱚ ᱵᱟᱞᱮ ᱯᱤᱴᱷᱟᱹᱭ ᱜᱮᱭᱟ ᱾
ᱦᱩᱭ ᱦᱩᱭ ᱜᱚᱢᱠᱮ ᱥᱟᱱᱟᱢ ᱥᱮᱫ ᱢᱟ ᱥᱚᱢᱟᱱ ᱵᱟᱝᱜᱮ ᱦᱩᱭᱩᱜ ᱟᱥᱮ
ᱦᱳᱭ ᱦᱳᱭ ᱥᱚᱢᱟᱱ ᱡᱚᱛᱚ ᱥᱮᱫ ᱫᱚ ᱥᱚᱢᱟᱱ ᱵᱟᱝ ᱦᱩᱭᱩᱜᱼᱟ ᱾ ᱟᱫᱚ ᱜᱚᱝᱠᱮ ᱟᱹᱵᱤᱱ ᱥᱮᱫ ᱜᱮ ᱪᱮᱫ ᱞᱮᱠᱟ ᱥᱚᱦᱚᱨᱟᱭ ᱯᱚᱨᱚᱵᱽ ᱠᱚ ᱪᱮᱫ ᱞᱮᱠᱟ ᱦᱩᱭᱩᱜᱼᱟ ᱾
ᱜᱚᱝᱠᱮ ᱟᱵᱤᱱ ᱵᱤᱱ ᱞᱟᱹᱭ ᱪᱮᱫ ᱞᱮᱠᱟ ᱟᱵᱚᱣᱟᱜ ᱯᱚᱨᱚᱵᱽ ᱫᱚ ᱦᱟᱛᱤ ᱠᱟᱱᱟ ᱯᱚᱨᱚᱵᱽ ᱠᱟᱱ ᱛᱟᱵᱚᱱᱟ ᱥᱮ ᱥᱚᱨᱦᱟᱭ ᱫᱚ ᱾
ᱦᱳᱭ ᱦᱳᱭ ᱡᱚᱛᱚ ᱠᱷᱚᱱ ᱢᱟᱨᱟᱝ ᱯᱚᱨᱚᱵᱽ ᱾
ᱦᱳᱭ ᱫᱤᱠᱩᱣᱟᱜ ᱡᱮᱢᱚᱱ ᱢᱮᱱᱟᱜ ᱛᱟᱠᱚᱣᱟ ᱫᱩᱨᱜᱟᱹ ᱯᱩᱡᱟᱹ ᱟᱵᱚ ᱦᱚᱸ ᱚᱱᱠᱟᱜ ᱜᱮ ᱟᱵᱚᱣᱟᱜ ᱫᱚ ᱥᱚᱨᱦᱟᱭ ᱜᱮᱛᱟᱵᱚᱱ ᱢᱟᱨᱟᱝ ᱯᱚᱨᱚᱵᱽ ᱫᱚ ᱜᱚᱝᱠᱮ ᱟᱵᱤᱱ ᱵᱤᱱ ᱞᱟᱹᱭ ᱠᱮᱫ ᱞᱮᱠᱟ ᱟᱵᱚᱣᱟᱜ ᱫᱚ ᱦᱟᱛᱤ ᱞᱮᱠᱟᱱ ᱥᱚᱦᱨᱟᱭ ᱫᱚ ᱢᱚᱬᱮ ᱫᱤᱱ ᱦᱩᱭᱩᱜ ᱛᱟᱵᱚᱱ ᱜᱮᱭᱟ ᱥᱮ?
ᱦᱳᱭ ᱾
ᱟᱞᱮ ᱥᱮᱫ ᱫᱚ ᱢᱚᱬᱮ ᱫᱤᱱ ᱜᱮᱠᱚ ᱯᱟᱞᱟᱣᱟ ᱾
ᱟᱪᱷᱟ ᱟᱪᱷᱟ ᱟᱪᱷᱟ ᱾
ᱦᱳᱭ ᱜᱚᱝᱠᱮ ᱚᱱᱟ ᱯᱨᱚᱛᱷᱚᱢ ᱫᱤᱱ ᱡᱮᱦᱤᱞᱳᱜ ᱩᱢ ᱢᱟᱦᱟ ᱾
ᱦᱮᱸ
ᱩᱢ ᱢᱟᱦᱟ ᱨᱮᱫᱚ ᱟᱵᱚᱨᱮᱱ ᱡᱟᱦᱟᱸ ᱛᱤᱱᱟᱹᱜ ᱜᱮ ᱚᱱᱠᱟ ᱯᱮᱲᱟ ᱠᱚᱠᱚ ᱦᱮᱡ ᱠᱚᱜᱼᱟ ᱾ ᱥᱮ ᱟᱵᱚᱨᱮᱱ ᱚᱱᱠᱟ ᱢᱤᱥᱨᱟᱢ ᱠᱚ ᱫᱟᱹᱭ ᱛᱟᱠᱚ ᱡᱟᱦᱟᱸ ᱠᱚᱨᱮ ᱵᱚᱱ ᱜᱚᱝᱠᱟ ᱠᱚᱜᱮᱭᱟ ᱥᱮ ᱚᱱᱠᱟ ᱯᱟᱹᱦᱟᱹ ᱯᱮᱲᱟ ᱯᱟᱹᱲᱦᱟᱹ ᱠᱚᱞᱮ ᱱᱮᱣᱛᱟ ᱛᱮᱞᱮ ᱟᱹᱜᱩ ᱠᱟᱠᱚᱣᱟ ᱟᱨ ᱚᱱᱟ ᱥᱟᱹᱨᱫᱤ ᱢᱟᱦᱟ ᱦᱤᱞᱳᱜ ᱫᱚ ᱟᱵᱚᱨᱮᱱ ᱡᱟᱦᱟᱸᱭ ᱠᱚ ᱚᱱᱠᱟ ᱾ ᱛᱮᱧᱟᱝ ᱛᱮᱠᱚ ᱥᱮ ᱚᱱᱠᱟ ᱠᱩᱢᱟᱝ ᱛᱟᱠᱚ
ᱦᱮᱸ
ᱩᱱᱠᱩ ᱠᱚᱫᱚ ᱟᱞᱮ ᱫᱚ ᱡᱚᱛᱚ ᱢᱚᱱᱮ ᱦᱤᱞᱳᱜ ᱫᱚ ᱵᱤᱞ ᱞᱮ ᱵᱷᱮᱡᱟ ᱠᱚᱣᱟ ᱥᱮᱛᱟᱜ ᱫᱚ
ᱟᱪᱪᱷᱟ - ᱟᱪᱪᱷᱟ
ᱟᱨ ᱜᱚᱝᱠᱮ ᱚᱱᱟ ᱵᱤᱨ ᱠᱷᱚᱱᱟᱜ ᱚᱱᱠᱟ ᱡᱮᱞᱮᱧ ᱧᱚᱜ ᱚᱱᱠᱟ ᱥᱮᱨᱚᱠᱚᱢ ᱧᱚᱜ ᱥᱮᱱᱮᱨ ᱠᱚ ᱧᱮᱞ ᱠᱟᱛᱮᱫ ᱚᱱᱟ ᱠᱚ ᱚᱱᱟ ᱠᱚᱞᱮ ᱚᱱᱟ ᱠᱚ-ᱠᱚ ᱟᱹᱜᱩ ᱦᱚᱪᱚ ᱠᱚᱣᱟ᱾
ᱪᱮᱫ ᱵᱤᱱ ᱞᱟᱹᱭ ᱠᱮᱫᱟ ᱱᱟᱜ ᱠᱷᱟᱱ ᱵᱟᱹᱞᱤᱧ ᱵᱩᱡᱽ ᱫᱟᱲᱮᱭᱟᱜᱼᱟ᱾
ᱦᱳᱭ ᱢᱮᱱᱫᱟᱹᱧ ᱰᱟᱝᱨᱤ ᱡᱟᱦᱟᱸ ᱨᱮ ᱠᱚ ᱠᱷᱩᱱᱴᱟᱹᱣ ᱠᱚ ᱛᱚᱞ ᱠᱚᱣᱟ ᱥᱮ
ᱚ ᱦᱳᱭ - ᱦᱳᱭ - ᱦᱳᱭ - ᱦᱳᱭ
ᱦᱳᱭ ᱚᱱᱟ ᱠᱷᱩᱱᱴᱤ ᱫᱟᱸᱜ ᱦᱟᱜ ᱩᱱᱠᱩ ᱡᱟᱶᱭᱟ ᱛᱟᱠᱚ ᱜᱮ ᱦᱟᱸᱜ ᱢᱟᱜ ᱠᱟᱛᱮ ᱞᱮ ᱟᱹᱜᱩᱪᱚ ᱠᱚᱣᱟ᱾
ᱟᱪᱷᱟ - ᱟᱪᱷᱟ ᱵᱤᱨ ᱠᱷᱚᱱ
ᱦᱳᱭ - ᱦᱳᱭ
ᱟᱪᱷᱟ - ᱟᱪᱷᱟ
ᱟᱨ ᱜᱚᱝᱠᱮ ᱚᱱᱟ ᱟᱹᱜᱩ ᱠᱟᱛᱮᱫ ᱛᱟᱦᱮ ᱩᱱᱠᱩ ᱡᱟᱶᱟᱭᱼᱼᱼ ᱛᱟᱠᱚ ᱜᱮ ᱚᱱᱟ ᱠᱚᱫᱚ ᱠᱚ ᱦᱟᱸᱜ ᱠᱚ ᱵᱤᱫ ᱵᱟᱲᱟᱭᱟ ᱠᱚ᱾ ᱟᱞᱮᱭᱟᱜ ᱚᱱᱟ ᱠᱩᱞᱦᱤ ᱠᱚᱨᱮ ᱜᱚᱝᱠᱮ ᱚᱱᱟ ᱠᱚᱫᱚ ᱦᱟᱸᱜ ᱟᱭᱭᱩᱵ ᱵᱮᱲᱟ ᱚᱱᱠᱟ ᱟᱹᱭᱩᱵ ᱵᱮᱲᱟ ᱥᱮᱫ ᱪᱟᱨᱴᱟ ᱦᱭ ᱪᱟᱨᱴᱟ ᱵᱟᱡᱟᱜ ᱚᱠᱛᱚ ᱜᱮ
ᱦᱩᱸ
ᱟᱫᱚ ᱦᱟᱸᱜ ᱡᱚᱛᱚ ᱦᱚᱲ ᱜᱷᱚᱨᱮ - ᱜᱷᱚᱨᱮ ᱞᱮ ᱩᱰᱩᱠᱮᱱ ᱜᱮ ᱟᱨ ᱡᱟᱦᱭ ᱱᱚᱝᱠᱟ ᱜᱟᱹᱭ ᱠᱚ ᱢᱮᱱᱟᱜ ᱠᱚᱛᱟ ᱠᱚᱣᱟ ᱜᱟᱹᱭ ᱫᱚ ᱵᱟᱝ ᱰᱟᱝᱨᱤ
ᱦᱮᱸᱻ
ᱟᱨᱚ ᱡᱟᱦᱟᱸᱭ ᱠᱚᱨᱮᱱ ᱠᱩ ᱠᱟᱲᱟ ᱠᱚ ᱢᱮᱱᱟᱜ ᱠᱚᱣᱟ ᱜᱚᱝᱠᱮ ᱠᱟᱲᱟ ᱠᱚᱦᱚᱸᱞᱮ ᱛᱚᱞ ᱠᱚᱣᱟ ᱟᱞᱮ ᱫᱚ
ᱟᱪᱷᱟ - ᱟᱪᱷᱟ, ᱦᱳᱭ - ᱦᱳᱭ
ᱟᱫᱚ ᱜᱚᱝᱠᱮ ᱢᱤᱫᱴᱟᱝ ᱦᱮᱸ ᱢᱤᱫᱴᱮᱱ ᱜᱚᱝᱠᱮ ᱠᱩᱠᱞᱤ ᱛᱟᱦᱮᱸ ᱠᱟᱱ ᱛᱟᱞᱤᱧᱟ᱾
ᱦᱳᱭ ᱜᱚᱝᱠᱮ ᱞᱟᱹᱭ ᱵᱤᱱ
ᱟᱫᱚ ᱟᱹᱞᱤᱧ ᱞᱤᱧ ᱞᱟᱹᱭᱮᱫ ᱛᱟᱦᱮᱸᱫ ᱜᱚᱝᱠᱮ ᱡᱟᱦᱟᱸ ᱟᱵᱤᱱ ᱥᱮ ᱚᱱᱮ ᱦᱩᱸ ᱰᱟᱝᱨᱤ ᱠᱚ ᱠᱷᱩᱱᱴᱟᱣ ᱠᱚᱣᱟ ᱟᱥᱮ
ᱦ
ᱟᱫᱚ ᱱᱟᱜ ᱠᱷᱟᱱ ᱚᱱᱟ ᱠᱷᱩᱱᱴᱤ ᱵᱤᱱ ᱞᱟᱹᱭ ᱠᱮᱟᱜᱼᱟ ᱚᱱ ᱟᱫᱚ ᱚᱱᱟ ᱫᱚ ᱠᱷᱩᱱᱴᱤ ᱫᱚ ᱱᱟᱜ ᱠᱷᱟᱱ ᱥᱟᱨᱡᱚᱢ ᱠᱷᱩᱱᱴᱤ ᱜᱮᱯᱮ ᱵᱤᱫᱤᱭᱟ ᱥᱮ ᱵᱟᱠᱷᱟᱱ ᱚᱱᱠᱟᱞᱤᱧ ᱟᱸᱡᱚᱢ ᱠᱟᱜ ᱠᱚᱣᱟ ᱠᱟᱭᱨᱟ ᱠᱷᱩᱱᱴᱤ ᱦᱚᱸᱠᱚ ᱵᱤᱫ ᱤᱮᱭᱟ
ᱦᱳᱭ ᱜᱚᱝᱠᱮ ᱚᱱᱟ ᱤᱧ ᱟᱹᱰᱤ ᱱᱟᱯᱟᱭ ᱠᱩᱠᱞᱤ ᱵᱤᱱ ᱫᱚᱦᱚ ᱠᱟᱫᱟ᱾ ᱟᱹᱵᱤᱱ ᱴᱷᱮᱱ ᱦᱳᱭ ᱜᱚᱝᱠᱮ ᱥᱟᱨᱡᱚᱢ ᱠᱟᱹᱴᱤᱡ ᱢᱟᱱᱮ ᱠᱟ ᱠᱮᱴᱮᱡ ᱧᱚᱜ ᱤᱭᱟᱛᱮ ᱰᱟᱝᱨᱤ ᱠᱚᱢᱟ ᱠᱷᱩᱱᱴᱟᱹ ᱞᱟᱜᱟᱜ ᱜᱮᱭᱟ ᱥᱮ ᱡᱟᱛᱮ ᱚᱱᱟ ᱠᱷᱩᱱᱴᱟᱹᱣ ᱥᱚᱢᱚᱭ ᱚᱱᱟ ᱠᱷᱩᱱᱴᱤᱟᱹ ᱠᱚ ᱟᱞᱚ ᱯᱟᱹᱴᱩᱣ ᱢᱟ ᱵᱟᱠᱷᱟᱱ ᱚᱱᱟ ᱦᱚᱲ ᱵᱚᱱ ᱡᱟᱣᱨᱟ ᱠᱚᱣᱟ ᱥᱮ ᱫᱷᱟᱨᱮ ᱫᱷᱟᱨᱮ ᱛᱮ
ᱦᱮᱸ - ᱦᱮᱸ
ᱳᱭ ᱵᱟᱠᱷᱟᱱ ᱟᱵᱚ ᱦᱚᱸ ᱡᱩᱫᱤ ᱠᱚ ᱨᱚᱜ ᱦᱩᱴᱤᱡ ᱵᱚᱱᱟ ᱩᱱᱫᱚ ᱟᱵᱚ ᱦᱚᱥᱮ ᱦᱚᱲᱢᱚ ᱡᱤᱣᱩ ᱨᱮ ᱵᱚᱛᱚᱨ ᱫᱚ ᱛᱟᱦᱮᱸ ᱫᱚᱨᱠᱟᱨ ᱠᱟᱱ ᱜᱮᱭᱟ ᱥᱮ?
ᱦᱳᱭ - ᱦᱳᱭ - ᱦᱳᱭ ᱚᱱᱟ ᱢᱟ ᱢᱮᱱᱟᱜ ᱠᱟ ᱜᱮ ᱵᱟ ᱜᱚᱝᱠᱮ ᱵᱟᱴᱟ ᱦᱮᱸ ᱵᱟᱝᱠᱷᱱ ᱞᱤᱧ ᱟᱸᱡᱚᱢ ᱟᱠᱟᱫᱟ ᱰᱟᱝᱨᱤ ᱫᱚᱠᱚ ᱠᱷᱩᱱᱴᱟᱹᱣ ᱠᱚᱜᱮᱭᱼᱟ ᱟᱱᱟ ᱠᱟᱭᱨᱟ ᱫᱟᱨᱮ ᱨᱮᱜᱮ᱾
ᱦᱳᱭ - ᱦᱳᱭ
ᱚᱠᱟᱞᱤᱧ ᱟᱸᱡᱚᱢᱟ ᱠᱟᱜᱼᱟ, ᱟᱫᱚ ᱦᱳᱭ ᱞᱟᱹᱭ ᱵᱤᱱ ᱢᱟ?
ᱳᱭ ᱛᱟᱯᱚᱨ ᱚᱱᱠᱟ ᱰᱟᱝᱨᱤ ᱠᱷᱩᱱᱴᱟᱹ ᱠᱚ ᱦᱩᱭᱩᱲᱲᱟ ᱞᱮᱱᱠᱷᱟᱱ ᱜᱮ ᱟᱫᱚ ᱛᱟᱨᱟᱥᱤᱧᱱ ᱠᱷᱟᱱᱜ ᱜᱮᱼᱼᱼ ᱠᱷᱩᱱᱴᱟᱹᱣ ᱠᱚ ᱢᱩᱪᱟᱹᱫ ᱵᱟᱲᱟ ᱠᱟᱛᱮᱫ ᱚᱱᱮ ᱡᱮ ᱮᱱᱮᱡ ᱞᱮ ᱫᱷᱩᱨᱟᱹᱣ ᱮᱱᱟ᱾
ᱦᱮᱸᱻ
ᱟᱫᱚ ᱚᱱᱟ ᱯᱚᱨᱮ ᱫᱚ ᱥᱤᱧ ᱡᱩᱫᱟᱹ ᱚᱱᱟ ᱯᱮ ᱫᱤᱱ ᱫᱚ ᱟᱫᱚ ᱮᱠᱮᱵᱟᱨ ᱞᱟᱜᱛᱟᱨ ᱞᱮ ᱟᱫᱚ ᱞᱮ ᱮᱱᱮᱡ, ᱥᱮᱨᱮᱧᱟ, ᱟᱞᱮ
ᱟᱪᱷᱟ - ᱟᱪᱷᱟ - ᱟᱪᱷᱟ ᱪᱷᱟ -ᱪᱷᱟ
ᱟᱨ ᱜᱚᱝᱠᱮ ᱟᱯᱮ ᱥᱮᱫ ᱚᱱᱠᱟ ᱦᱩᱭ ᱵᱟᱲᱟᱣ ᱠᱟᱱᱟ ᱥᱮ ᱵᱟᱝ ᱚᱠᱟ ᱥᱮᱫ ᱫᱚ ᱠᱷᱩᱱᱴᱤ ᱠᱚᱨᱟᱣ ᱞᱮ ᱥᱮᱱᱚᱜ ᱛᱟᱦᱮᱸᱜ ᱫᱚ᱾ ᱚᱱᱟ ᱯᱟᱹᱣᱨᱟᱹ ᱵᱚᱛᱚᱞ ᱠᱚ᱾ ᱛᱟᱯᱚᱨᱮ ᱚᱱᱟ ᱠᱩᱲᱠᱩᱨᱤ ᱯᱮᱠᱮᱴ ᱠᱚ ᱜᱚᱝᱠᱮ ᱫᱚᱢᱮ ᱠᱚ ᱛᱷᱚᱞ ᱵᱟᱲᱟᱭ ᱜᱮᱭᱟ ᱟᱨᱚ ᱚᱱᱟ ᱥᱟᱝᱛᱮ ᱚᱱᱟ ᱫᱟᱨᱮ ᱨᱮ, ᱫᱟᱨᱮ ᱵᱚᱞ ᱛᱮ ᱚᱱᱟ ᱡᱟᱦᱟᱸ ᱨᱮ ᱠᱚ ᱵᱤᱫ ᱠᱟᱜᱼᱟ ᱠᱷᱩᱱᱴᱤ
ᱦᱮᱸ᱾
ᱜᱚᱝᱠᱮ ᱪᱮᱫ ᱵᱤᱱ ᱢᱮᱱᱟ ᱚᱱᱟ ᱥᱩᱱᱩᱢ ᱠᱚ ᱵᱟᱝ ᱛᱟᱦᱮᱸᱱᱟ ᱚᱲᱟᱜ ᱠᱚᱨᱮ ᱢᱟᱨᱮ ᱢᱟᱨᱮ ᱢᱩᱵᱤᱞ ᱠᱚᱦᱚᱸ᱾
ᱦᱮᱸ᱾
ᱜᱚᱝᱠᱮ ᱫᱚᱢᱮ ᱠᱚ ᱜᱷᱟᱥᱟᱣᱟᱜ-ᱟ ᱡᱟᱛᱮ ᱚᱱᱟ
ᱚ ᱟᱪᱪᱷᱟ ᱵᱟᱠᱚ ᱫᱮᱡ ᱫᱟᱲᱮᱭᱟᱜ ᱢᱟ᱾ ᱚ ᱟᱪᱪᱷᱟ ᱟᱪᱪᱷᱟ ᱟᱪᱪᱷᱟ ᱟᱪᱪᱷᱟ᱾ ᱦᱳᱭ ᱜᱚᱝᱠᱮ, ᱟᱹᱞᱤᱧ ᱥᱮᱫ ᱦᱚᱸ ᱱᱟᱜ ᱠᱷᱟᱱ ᱧᱮᱞ ᱞᱮᱠᱷᱟᱱ ᱫᱚ ᱚᱱᱠᱟ ᱢᱳᱵᱤᱞ ᱥᱮ ᱦᱩᱸ, ᱚᱱᱟ ᱤᱭᱟᱹ ᱠᱚᱫᱚ ᱵᱟᱠᱚ ᱮᱢᱟᱜ ᱜᱮᱭᱟ᱾ ᱢᱮᱱᱠᱷᱟᱱ ᱡᱟᱦᱟᱸ ᱚᱱᱮ ᱠᱷᱩᱱᱴᱤ ᱨᱮ ᱯᱟᱹᱣᱨᱟᱹ ᱵᱳᱛᱳᱞ ᱥᱮ ᱚ ᱝᱠᱟ ᱠᱟᱹᱣᱰᱤ ᱥᱮ ᱟᱨᱚ ᱟᱭᱢᱟ ᱠᱤᱪᱷᱩ ᱜᱮ ᱚᱱᱠᱟ ᱠᱚ ᱛᱚᱞ ᱠᱟᱜ ᱜᱮᱭᱟ᱾
ᱡᱟᱭᱦᱩᱠ᱾
ᱵᱟᱠᱷᱟᱱ ᱜᱚᱝᱠᱮ ᱟᱵᱤᱱ ᱵᱤᱱ ᱞᱟᱹᱭ ᱠᱮᱫ ᱠᱷᱟᱱ ᱢᱳᱵᱤᱞ ᱥᱮ ᱚᱱᱮ ᱡᱟᱦᱟᱸ ᱤᱭᱟᱹ ᱠᱚ ᱚᱱᱟ ᱠᱚᱫᱚ ᱵᱟᱞᱮ ᱮᱢ ᱵᱟᱲᱟᱜ ᱜᱮᱭᱟ᱾
ᱟᱻᱻ ᱞᱟᱹᱭ ᱵᱤᱱ ᱟᱨ ᱡᱟᱦᱟᱱᱟᱜ ᱡᱩᱫᱤ ᱢᱮᱱᱟᱜ ᱟᱠᱟᱫ ᱠᱤᱱᱟ᱾
ᱜᱚᱝᱠᱮ ᱟᱨ ᱟᱯᱮ ᱥᱮᱫ ᱫᱚ ᱟᱞᱮ ᱥᱮᱫ ᱫᱚ ᱚᱱᱠᱟ ᱥᱚᱨᱦᱟᱭ ᱠᱚᱨᱮ ᱯᱮᱲᱟ ᱠᱚ ᱦᱮᱡ ᱠᱚᱜᱼᱟ ᱥᱮ ᱟᱫᱚ ᱫᱚᱢᱮ ᱞᱮ ᱯᱤᱴᱷᱟᱹ ᱞᱟᱴᱷᱟᱭ ᱜᱮᱭᱟ ᱟᱞᱮ ᱥᱮᱫ ᱫᱚ᱾
ᱚ, ᱟᱹᱵᱤᱱ ᱥᱮᱫ ᱫᱚ ᱛᱟᱦᱚᱞᱮ ᱠᱚ ᱯᱤᱴᱷᱟᱹ ᱞᱟᱴᱷᱟᱭ ᱜᱮᱭᱟ ᱵᱟᱝ᱾
ᱦᱳᱭ ᱜᱚᱝᱠᱮ᱾
ᱟᱹᱵᱤᱧ ᱥᱮᱫ ᱢᱟᱞᱤᱧ ᱞᱟᱹᱭ ᱠᱮᱜ-ᱟ ᱟᱹᱞᱤᱧ ᱥᱮᱫ ᱢᱟ ᱚᱱᱠᱟ ᱥᱚᱨᱦᱟᱭ ᱠᱚᱨᱮ ᱥᱮ ᱟᱨᱚ ᱮᱴᱟᱜ ᱯᱚᱨᱚᱵᱽ ᱠᱚᱨᱮ ᱫᱚ ᱯᱤᱴᱷᱟᱹ ᱫᱚ ᱵᱟᱝ ᱦᱩᱭᱩᱜ ᱜᱮᱭᱟ᱾ ᱟᱞᱮ ᱥᱮᱫ ᱱᱚᱝᱠᱟ ᱥᱟᱠᱨᱟᱛ ᱟᱨ ᱨᱩᱸᱰᱟᱹ ᱨᱮᱜᱮ ᱞᱮ ᱯᱤᱴᱷᱟᱹᱭ ᱜᱮᱭᱟ᱾
ᱦᱳᱭ ᱦᱳᱭ᱾ ᱟᱨ ᱜᱚᱝᱠᱮ ᱢᱮᱱ ᱫᱟᱞᱤᱧ ᱡᱚᱠᱷᱚᱱ ᱚᱱᱠᱟ ᱡᱟᱦᱟᱸᱭ ᱯᱮᱲᱟ ᱠᱚ ᱢᱮᱛᱟᱣᱟ ᱠᱚ ᱜᱮᱭᱟ ᱥᱮ ᱡᱟᱶᱟᱭ ᱛᱟᱠᱚ ᱡᱟᱶᱟᱭ ᱛᱟᱠᱚ, ᱥᱮ ᱢᱟᱹᱭ ᱛᱮᱠᱚ᱾ ᱱᱩᱝᱠᱩ ᱫᱚ ᱟᱫᱚ ᱱᱚᱝᱠᱟ ᱱᱟᱣᱟ ᱡᱟᱢᱟ ᱯᱮᱱ ᱛᱮ ᱥᱮ ᱱᱟᱣᱟ ᱵᱚᱥᱛᱨᱚ ᱛᱮᱞᱮ
ᱟᱪᱪᱷᱟ ᱟᱪᱪᱷᱟ, ᱚᱱᱮ ᱤᱡᱟᱹ ᱵᱤᱫᱟᱹᱭ ᱠᱚᱣᱟ ᱯᱮ᱾
ᱵᱤᱫᱟᱹᱭ ᱠᱚᱣᱟᱞᱮ ᱡᱚᱠᱷᱚᱱ, ᱵᱟᱠᱷᱟᱱ ᱚᱱᱠᱟ ᱥᱚᱨᱦᱟᱭ ᱮᱱᱮᱡ ᱠᱚ ᱩᱰᱩᱠᱚᱜ ᱜᱮᱭᱟ ᱩᱱ ᱥᱚᱢᱚᱭ ᱞᱮ ᱮᱢᱟ ᱠᱚᱣᱟ ᱚᱱᱟ ᱵᱟᱸᱫᱮ ᱠᱟᱛᱮᱫ ᱠᱚ ᱮᱱᱮᱡ ᱥᱮᱨᱮᱧᱟ᱾
ᱟᱪᱪᱷᱟ᱾ ᱛᱟᱦᱚᱞᱮ ᱜᱚᱝᱠᱮ ᱟᱵᱮᱱ ᱥᱮᱫ ᱫᱚ ᱚᱱᱠᱟ ᱥᱟᱨᱯᱟ ᱠᱚ ᱠᱚ ᱮᱱᱮᱡ ᱵᱟᱲᱟᱭ ᱜᱮᱭᱟ ᱥᱮ ᱵᱟᱝ, ᱡᱟᱦᱟᱸ ᱫᱚ ᱚᱱᱮ ᱥᱟᱨᱯᱟ
ᱜᱚᱝᱠᱮ ᱥᱟᱲᱯᱟ ᱮᱱᱮᱡ ᱫᱚ ᱟᱹᱞᱤᱧ ᱫᱚ ᱵᱟᱹᱞᱤᱧ ᱧᱮᱞ ᱠᱟᱫᱟ ᱞᱟᱦᱟ ᱛᱮᱠᱚ ᱚᱱᱠᱟ ᱟᱞᱮ ᱚᱲᱟᱜ ᱠᱚᱨᱮ
ᱦᱮᱸ᱾
ᱟᱞᱤᱧ ᱛᱚ ᱢᱟᱱᱮ ᱚᱱᱠᱟ ᱚᱱᱠᱟ ᱢᱟᱨᱟᱝ ᱫᱟᱫᱟ ᱛᱟᱠᱚᱣᱟ
ᱦᱩᱸ ᱦᱩᱸ᱾
ᱩᱱᱠᱩ ᱚᱲᱟᱜ ᱨᱮ ᱚᱱᱠᱟ ᱥᱟᱲᱯᱟ ᱚᱱᱠᱟ ᱡᱟᱦᱟᱸ ᱠᱚ ᱵᱟᱝ ᱠᱚ ᱡᱟᱦᱟᱸ ᱛᱮᱠᱚ ᱨᱩ ᱵᱟᱲᱟᱭ ᱜᱮᱭᱟ ᱥᱮ,
ᱦᱩᱸ᱾